ᱦᱮᱞᱳ
ᱦᱮᱸ ᱜᱚᱢᱠᱮ ᱡᱚᱦᱟᱨ ᱜᱮ
ᱦᱩᱸ ᱡᱚᱦᱟᱨ ᱜᱮ
ᱦᱮᱸ ᱜᱚᱢᱠᱮ ᱫᱚᱦᱲᱟ ᱟᱨᱚᱞᱟᱝ ᱧᱟᱯᱟᱢ ᱱᱟ
ᱦᱚ ᱟᱨᱦᱚ ᱧᱟᱯᱟᱢ ᱦᱩᱭ ᱱᱟ
ᱦᱮᱸ ᱛᱚ ᱟᱯᱮ ᱡᱟᱦᱟᱸ ᱦᱚᱜᱼᱚᱭ ᱞᱟᱹᱭ ᱠᱮᱜᱼᱟ ᱡᱮ ᱥᱟᱠᱨᱟᱛ ᱨᱮ ᱟᱯᱮ ᱫᱚᱯᱮ ᱫᱩᱞ ᱯᱤᱴᱷᱟᱹᱭᱟ ᱟᱨ ᱥᱚᱦᱨᱟᱭ ᱨᱮᱫᱚ ᱯᱮ ᱯᱟᱛᱲᱟ ᱯᱤᱴᱷᱟᱹᱭᱟ ᱟᱨ ᱟᱞᱮ ᱥᱮᱫ ᱫᱚ ᱧᱮᱞᱱᱟ ᱡᱮ ᱟᱞᱮ ᱥᱚᱦᱨᱟᱭ ᱨᱮᱫᱚᱞᱮ ᱯᱟᱛᱲᱟ ᱯᱤ ᱴᱷᱟ. ᱭᱟ ᱟᱨ ᱥᱟᱠᱨᱟᱛ ᱨᱮ ᱫᱚ ᱫᱩᱞ ᱯᱤᱴᱷᱟᱹᱭᱟ ᱜᱚᱢᱠᱮ ᱥᱟᱠᱨᱟᱛ ᱨᱮᱫᱚᱞᱮ ᱫᱩᱞ ᱯᱤᱴᱷᱟᱹᱭᱟ ᱟᱨ ᱥᱚᱨᱦᱟᱭ ᱨᱮᱫᱚᱞᱮ ᱯᱟᱛᱲᱟ ᱯᱤᱴᱷᱟᱹᱭᱟ ᱦᱚᱜ ᱚ ᱱᱚᱣᱟᱜᱮ ᱯᱷᱟᱨᱟᱠ ᱧᱮᱞᱚᱜ ᱠᱟᱱ ᱛᱟᱵᱚᱱᱟ
ᱚᱸ ᱦᱩ ᱦᱩ ᱛᱚ ᱟᱹᱞᱤᱧ ᱦᱚᱸ ᱵᱟᱹᱞᱤᱧ ᱵᱟᱲᱟᱭ ᱛᱟᱦᱮᱸᱫ ᱡᱮ ᱟᱯᱮ ᱫᱚ ᱚᱱᱠᱟ ᱟᱹᱞᱤᱧ ᱫᱚᱞᱤᱧ ᱵᱟᱲᱟᱭᱟ ᱟᱵᱚ ᱫᱤᱥᱚᱢ ᱨᱮᱫᱚ ᱱᱚᱣᱟ ᱥᱟᱠᱨᱟᱛ ᱨᱮᱫᱚ ᱟᱨᱚ ᱚᱱᱛᱚᱛᱚ ᱥᱩᱠᱨᱤ ᱡᱮᱞ ᱯᱤᱴᱷᱟᱹ ᱜᱮᱠᱚ ᱡᱚᱢᱟ ᱛᱚ ᱟᱹᱞᱤᱧ ᱫᱚ ᱵᱟᱹᱞᱤᱧ ᱵᱟᱲᱟᱭ ᱛᱟᱦᱮᱸᱜ ᱡᱮ ᱚᱝᱠᱟ
ᱦᱮᱸ ᱟᱫᱚ ᱜᱚᱢᱠᱮ ᱚᱱᱟ ᱫᱚ ᱧᱮᱞ ᱵᱮᱱ ᱡᱚᱛᱚ ᱫᱤᱥᱚᱢ ᱛᱚ ᱚᱱᱟ ᱫᱚ ᱵᱟᱭ ᱥᱚᱢᱟᱱᱚᱜ ᱜᱮᱭᱟ
ᱦᱩᱸ ᱦᱩᱸ ᱥᱟᱠᱨᱟᱛ ᱨᱮᱫᱚ ᱦᱮᱸ ᱜᱚᱝᱠᱮ ᱟᱹᱞᱤᱧ ᱡᱟᱦᱟᱸᱞᱤᱧ ᱵᱟᱲᱟᱭᱟ ᱡᱮᱢᱚᱱ ᱥᱳᱥᱟᱞ ᱢᱤᱰᱤᱭᱟ ᱠᱚᱨᱮ ᱦᱚᱸ ᱥᱟᱠᱨᱟᱛ ᱠᱚᱨᱮ ᱫᱚ ᱚᱱᱚ ᱜᱮ ᱤᱭᱟᱹ ᱠᱟᱱᱟ ᱩᱫᱩᱜ ᱦᱚᱪᱚ ᱠᱟᱫᱟ ᱛᱚ ᱟᱹᱞᱤᱧᱟᱜ ᱫᱚ ᱵᱟᱲᱟᱭ ᱵᱟᱝ ᱛᱟᱦᱮᱸ ᱠᱟᱱᱟ ᱡᱮ ᱥᱟᱠᱨᱟᱛ ᱨᱮᱦᱚᱸ ᱱᱚᱝᱠᱟ ᱫᱩᱞ ᱯᱤᱴᱷᱟᱹ ᱦᱳᱭᱳᱜ ᱜᱮᱭᱟ ᱛᱚ ᱥᱟᱠᱨᱟᱛ ᱨᱮᱫᱚ ᱵᱤᱥᱤ ᱚᱱᱟ ᱥᱩᱠᱨᱤ ᱡᱞ ᱟᱨ ᱥᱩᱠᱨᱤ ᱡᱮᱞ ᱯᱤᱴᱷᱟᱹ ᱜᱮ
ᱦᱟᱸ ᱦᱮᱸ ᱮᱠᱫᱚᱢ ᱮᱠᱫᱚᱢ
ᱦᱮᱸ
ᱛᱳ ᱜᱚᱝᱠᱮ ᱚᱱᱠᱟ ᱛᱟᱦᱞᱮ ᱫᱟᱬᱟᱱ ᱠᱚ ᱚᱝᱠᱟ ᱚᱠᱟ ᱠᱚᱨᱮ ᱵᱮᱱ ᱪᱟᱞᱟᱣ ᱵᱟᱲᱟ ᱟᱠᱟᱱ ᱜᱮᱭᱟ ᱚᱱᱠᱟ ᱟᱵᱚᱣᱟᱜ ᱟᱸ ᱧᱩᱢ ᱟᱱᱟᱜ ᱡᱟᱭᱜᱟ
ᱚ ᱱᱚᱝᱠᱟ ᱫᱚ ᱟᱹᱞᱤᱧ ᱵᱟᱹᱞᱤᱧ ᱪᱟᱞᱟᱣ ᱵᱟᱲᱟ ᱟᱠᱟᱱᱟ ᱥᱮᱨᱚᱠᱚᱢ ᱫᱚ
ᱚ ᱟᱪᱪᱷᱟ
ᱫᱟᱬᱟ ᱵᱚᱞᱛᱮ ᱵᱟᱹᱞᱤᱧ ᱫᱟᱲᱟ ᱟᱠᱟᱫᱟ ᱱᱤᱛᱚ ᱦᱚᱥᱴᱮᱞ ᱨᱮᱜᱮᱞᱧ ᱦᱟᱨᱮᱱᱟ ᱱᱚᱣᱟ ᱫᱚ ᱟᱨᱦᱚᱸ ᱦᱚᱸᱜᱼᱚᱭ ᱢᱮᱥ ᱠᱚᱨᱮ ᱜᱮ ᱛᱚ ᱚᱲᱟᱜ ᱠᱚᱨᱮ ᱦᱚᱸ
ᱟᱫᱚ ᱯᱚᱨᱮᱨ ᱠᱷᱮᱛᱨᱮ ᱯᱚᱨᱮᱨ ᱠᱷᱮᱛᱨᱮ ᱜᱚᱝᱠᱮ ᱚᱝᱠᱟ ᱥᱚᱢᱚᱭ ᱠᱚᱵᱮᱱ ᱧᱟᱢ ᱞᱮᱠᱷᱟᱱ ᱦᱮᱸ ᱫᱟᱬᱟᱱ ᱵᱧ ᱪᱟᱞᱟᱜᱼᱟ ᱚᱱᱠᱟ ᱡᱮᱢᱚᱱ ᱟᱵᱚᱣᱟᱜ ᱞᱩᱜᱩ ᱵᱩᱨᱩ ᱦᱮᱱᱟᱜ ᱛᱟᱵᱚᱱᱟ ᱛᱟᱯᱚᱨᱮ ᱟᱡᱚᱫᱤᱭᱟᱹ ᱵᱩᱨᱩ ᱨᱮ ᱡᱟᱦᱟᱸ ᱥᱮᱸᱫᱽᱨᱟ ᱠᱚ ᱪᱟᱞᱟᱜ ᱚᱸᱰᱮ ᱚᱸᱰᱮ ᱦᱮᱱᱟᱜ ᱛᱟᱵᱚᱱᱟ
ᱦᱩᱸ
ᱛᱟᱯᱚᱨᱮ ᱡᱟᱝ ᱵᱟᱦᱟ ᱵᱚᱦᱚᱭ ᱠᱚ ᱚᱸᱰᱮ ᱢᱮᱱᱟᱜ ᱛᱟᱵᱚᱱᱟ ᱛᱮᱞᱠᱩᱯᱤ ᱵᱟᱹᱨᱱᱤᱜᱷᱟᱴ
ᱚᱠᱟᱨᱮᱢ ᱞᱟᱹᱭ ᱠᱮᱫᱟ
ᱛᱮᱞᱠᱩᱯᱤ ᱵᱟᱹᱨᱱᱤᱜᱷᱟᱴ ᱚᱱᱟ ᱫᱚ ᱯᱩᱨᱩ ᱦᱳᱭ ᱛᱮᱞ ᱠᱩᱯᱤ ᱵᱷᱟᱹᱱᱤ ᱜᱷᱟᱴ ᱱᱚᱣᱟ ᱫᱚ ᱯᱩᱨᱩ ᱚᱱᱛᱮ ᱯᱩᱨᱩᱞᱤᱭᱟᱹ ᱥᱮᱫ ᱨᱮ ᱯᱟᱲᱟᱜ ᱠᱟᱱᱟ ᱟᱹᱞᱤᱧ ᱦᱚᱸ ᱟ ᱵᱟᱹᱞᱤᱧ ᱪᱟᱞᱟᱣ ᱫᱟᱲᱮ ᱟᱠᱟᱣᱫᱟ ᱱᱮᱥ ᱪᱟᱞᱟᱜ ᱨᱮᱱᱟᱜ ᱠᱟᱛᱷᱟ ᱛᱟᱦᱮᱸ ᱠᱟᱱᱟ ᱟᱫᱚ ᱚᱱᱠᱟ ᱮᱠᱡᱟᱢ ᱠᱷᱟᱹᱛᱤᱨ ᱛᱮ ᱛᱮ ᱵᱟᱹᱞᱤᱧ ᱪᱟᱞᱟᱣ ᱫᱟᱲᱮᱭᱟᱜᱼᱟ ᱵᱟᱠᱷᱟᱡ ᱫᱚ ᱪᱟᱞᱟᱣ ᱦᱩᱭ ᱠᱚᱜ ᱜᱮᱭᱟ
ᱦᱩᱸ
ᱟᱫᱚ ᱯᱚᱨᱮ ᱥᱮᱨᱢᱟ ᱥᱮᱫ ᱧᱮᱞ ᱦᱩᱭᱩᱜᱼᱟ ᱪᱟᱞᱟᱜ ᱨᱮᱭᱟᱜ
ᱦᱚᱸ ᱫᱟᱲᱟᱜ ᱢᱟᱱᱮ ᱫᱟᱬᱟᱱᱟᱜ ᱴᱟᱭᱤᱢ ᱫᱚ ᱢᱮᱱᱟᱜ ᱜᱮᱭᱟ ᱚᱲᱟᱜ ᱠᱚᱨᱮ ᱠᱷᱚᱱ ᱞᱮᱟᱹᱭ ᱟᱹᱜᱩ ᱟᱠᱟᱫᱟ ᱟᱫᱚ ᱯᱷᱟᱲᱟᱣ ᱨᱮᱱᱟᱜ ᱤᱭᱟᱹ ᱛᱚ ᱟᱫᱚ ᱥᱮᱨᱚᱠᱚᱢ ᱵᱟᱟᱹᱞᱤᱧ ᱪᱟᱞᱟᱣ ᱪᱟᱞᱟᱣ ᱫᱟᱲᱮ ᱠᱟᱣᱫᱟ ᱛᱚ ᱴᱟᱨᱜᱮᱴ ᱫᱚ ᱢᱮᱱᱟᱜᱼᱟ ᱜᱚᱴᱟ ᱜᱮᱞᱤᱧ ᱪᱟᱞᱟᱜᱼᱟ
ᱦᱮᱸ ᱱᱦᱤᱛᱚᱜ ᱱᱤᱛᱚᱜ ᱫᱚ ᱡᱮᱦᱮᱛᱩ ᱚᱞᱚᱜ ᱠᱟᱱᱟᱵᱤᱱ ᱚᱱᱟ ᱠᱷᱟᱹᱛᱤᱨ ᱛᱮ ᱫᱟᱬᱟ ᱫᱚ ᱩᱱᱟᱹᱜ ᱫᱚ ᱵᱟᱭ ᱴᱷᱤᱠᱚᱜ ᱜᱮᱭᱟ ᱡᱮᱦᱮᱛᱩ ᱚᱞᱚᱜ ᱥᱮᱫ ᱜᱮ ᱵᱟᱹᱲᱛᱤ ᱯᱷᱚᱠᱟᱥ ᱮᱢ ᱦᱩᱭᱩᱜᱼᱟ ᱟᱨ ᱛᱚᱵᱮ ᱜᱚᱝᱠᱮ ᱠᱮ ᱚᱱᱠᱟ ᱟᱯᱮᱥᱮᱫ ᱥᱩᱨ ᱠᱚᱨᱮ ᱵᱩᱨᱩ ᱠᱚ ᱢᱮᱱᱟᱜ ᱜᱮᱭᱟ
ᱦᱮ ᱡᱟᱦᱟᱸ ᱠᱚ ᱞᱟᱹᱭᱮᱫᱟ ᱵᱩᱨᱩ ᱵᱚᱸᱜᱟ ᱡᱟᱦᱟᱸ ᱠᱚ ᱞᱟᱹᱭ ᱮᱫᱟ
ᱦᱮᱸ ᱦᱮᱸ
ᱵᱩᱨᱩ ᱵᱚᱸᱜᱟ ᱛᱟᱯᱚᱨᱮ ᱵᱟᱲᱟ ᱜᱷᱟᱴ ᱟᱸᱡᱚᱢ ᱠᱟᱫᱟ ᱵᱤᱱ ᱛᱚ
ᱦᱮᱸ ᱟᱸᱡᱚᱢ ᱵᱟᱲᱟ ᱦᱩᱭ ᱠᱟᱱ ᱜᱮᱭᱟ
ᱦᱚᱸ ᱚᱱᱟᱜᱮ ᱟᱞᱮ ᱥᱩᱨ ᱨᱮᱫᱚ ᱟᱨ ᱯᱚᱨᱚᱵᱽ ᱫᱚ ᱚᱱᱟ ᱯᱟᱴᱟᱵᱤᱫᱟᱹ ᱟᱞᱮ ᱥᱩᱨ ᱨᱮᱫᱚ
ᱟᱪᱪᱷᱟ ᱯᱟᱴᱟᱵᱤᱸᱫᱟᱹᱮ ᱚᱱᱠᱟ ᱪᱮᱫ ᱠᱚ ᱧᱟᱢᱚᱜ ᱜᱮᱭᱟ ᱜᱚᱝᱠᱮ
ᱯᱟᱴᱟᱵᱤᱫᱟᱹ ᱨᱮᱫᱚ ᱟᱹᱵᱤᱱ ᱟᱵᱚᱣᱟᱜ ᱦᱚᱲ ᱥᱟᱱᱛᱟᱲᱟᱜ ᱡᱟᱦᱟᱸᱟᱱᱟᱜ ᱜᱮ ᱡᱤᱱᱤᱥ ᱯᱚᱛᱨᱚ ᱡᱟᱦᱟᱸ ᱛᱤᱱᱟᱹᱜ ᱜᱮ ᱢᱮᱱᱟᱜᱼᱟ ᱡᱷᱚᱛᱚᱵᱤᱱ ᱧᱟᱢᱟ ᱚᱱᱟ
ᱟᱪᱪᱷᱟ ᱢᱟᱱᱮ ᱚᱱᱟ ᱛᱤᱨᱭᱳ ᱠᱚ ᱵᱟᱱᱟᱢ ᱠᱚ
ᱦ ᱛᱤᱨᱭᱳ ᱵᱟᱱᱟᱢ ᱡᱚᱛᱚ ᱵᱤᱱ ᱧᱟᱢᱟ ᱵᱳᱭ ᱠᱚ ᱟᱹᱰᱤ ᱟᱵᱚ ᱨᱮᱱ ᱡᱟᱦᱟᱸ ᱵᱳᱭ ᱠᱚ ᱚᱞ ᱟᱠᱟᱫᱟ ᱚᱱᱟ ᱠᱚ ᱡᱚᱛᱚ ᱵᱤᱱ ᱧᱟᱢᱟ
ᱟᱫᱚ ᱜᱚᱝᱠᱮ ᱪᱟᱞᱟᱣ ᱵᱟᱲᱟ ᱦᱜ ᱵᱟᱝ ᱦᱩᱭ ᱠᱟᱱᱟ ᱟᱫᱚ ᱚ ᱪᱟᱞᱟᱜ ᱦᱩᱭᱩᱜᱼᱟᱜ ᱚᱱᱠᱟ ᱚᱠᱛᱚ ᱠᱚ ᱧᱟᱢ ᱞᱮᱱᱠᱷᱟᱡ
ᱦᱩᱸ ᱟᱨ ᱚᱸᱰᱮ ᱫᱚ ᱟᱹᱰᱤ ᱡᱟ ᱠᱟᱛᱮ ᱦᱩᱭᱩᱜ ᱜᱮᱭᱟ ᱵᱟᱲᱟᱭᱟ ᱵᱤᱱ ᱛᱚ ᱦᱚᱳᱭ ᱛᱚ ᱤᱭᱟᱹ ᱠᱚᱨᱮ ᱫᱚ ᱵᱟᱹᱧ ᱧᱮᱞ ᱟᱠᱟᱫᱟ
ᱦᱮᱸ ᱦᱮᱸ ᱜᱚᱝᱠᱮ ᱥᱳᱥᱟᱞ ᱢᱤᱰᱤᱭᱟ ᱠᱚᱨᱮ ᱧᱮᱞ ᱵᱟᱲᱟ ᱦᱩᱭ ᱟᱠᱟᱱ ᱜᱮᱭᱟ
ᱦᱸ ᱦᱸ ᱚᱠᱟᱞᱠ ᱡᱠᱚᱼᱟ ᱟᱨ ᱚᱱᱟ ᱫᱚ ᱯᱮᱫᱤᱱ ᱫᱷᱚᱨᱮ ᱦᱩᱭᱩᱜᱼᱟ
ᱦᱮᱸ ᱟᱪᱪᱷᱟ ᱛᱚᱵᱮ ᱜᱚᱢᱠᱮ ᱱᱚᱰᱮ ᱟᱨ ᱢᱤᱫᱴᱮᱡ ᱞᱤᱧ ᱠᱩᱞᱤᱭᱮᱫ ᱵᱮᱱᱟᱣ
ᱦᱮᱸ
ᱛᱚ ᱟᱯᱮ ᱟᱹᱛᱩᱳ ᱫᱤᱥᱚᱢ ᱨᱮ
ᱦᱩᱸ
ᱟᱯᱮ ᱟᱸᱛᱩ ᱫᱤᱥᱚᱢ ᱨᱮ ᱢᱟᱱᱮ ᱪᱮᱫ ᱛᱮᱯᱮ ᱤᱥᱤᱱ ᱜᱮᱭᱟ ᱥᱟᱦᱟᱱ ᱠᱚᱛᱮ ᱯᱮ ᱤᱥᱤᱱ ᱜᱮᱭᱟ ᱥᱮ ᱚᱝᱠᱟ ᱜᱮᱥ ᱠᱚᱛᱮ ᱯᱮ ᱤᱥᱤᱱ ᱜᱮᱭᱟ?
ᱵᱟᱝ ᱥᱟᱦᱟᱱ ᱜᱮᱥ ᱫᱚ ᱜᱮ ᱜᱮᱥ ᱫᱚ ᱢᱮᱱᱟᱜᱼᱟ ᱜᱚᱢᱠᱮ ᱛᱚ ᱜᱮᱥ ᱫᱚ ᱥᱮᱨᱚᱠᱚᱢ ᱤᱭᱟᱹ ᱠᱚᱨᱮᱞᱮ ᱤᱥᱤᱱ ᱜᱮᱭᱟ ᱮᱢᱟᱨᱡᱮᱱᱥᱤ ᱠᱚᱨᱮ᱾
ᱟᱪᱪᱷᱟ ᱜᱚᱝᱠᱮ ᱦᱟᱸᱜ ᱟᱹᱰᱤ ᱱᱟᱯᱟᱭ
ᱜᱮᱥ ᱫᱚ ᱟᱹᱰᱤ ᱠᱚᱢ ᱛᱚ ᱤᱭᱟᱹᱜᱮ ᱥᱟᱦᱟᱱ ᱜᱮ ᱪᱟᱞᱟᱜᱼᱟ᱾
ᱦᱮᱸ ᱟᱪᱪᱷᱟ ᱛᱟᱦᱞᱮ ᱜᱚᱝᱠᱮ ᱥᱟᱦᱟᱱ ᱫᱚ ᱟᱯᱮ ᱫᱚ ᱚᱠᱟ ᱠᱷᱚᱱᱟᱜ ᱯᱮ ᱟᱹᱜᱩᱭ ᱜᱮᱭᱟ?
ᱥᱟᱦᱟᱱ ᱫᱚ ᱦᱩᱭᱩᱜ ᱠᱟᱱᱟ ᱟᱞᱮ ᱫᱚ ᱟᱞᱮᱭᱟᱜ ᱜᱮ ᱵᱤᱨ ᱢᱮᱱᱟᱜᱼᱟ
ᱟᱪᱪᱷᱟ
ᱚᱱᱟ ᱚᱸᱰᱮ ᱠᱷᱚᱱ ᱜᱮᱞᱮ ᱟᱹᱜᱩᱭᱟ᱾ ᱛᱚ
ᱛᱟᱦᱚᱞᱮ ᱜᱚᱝᱠᱮ ᱱᱚᱝᱠᱟ ᱱᱚᱜᱼᱚᱭ ᱛᱚ ᱵᱚᱨᱥᱟ ᱵᱚᱨᱥᱟ ᱫᱤᱱ ᱢᱟ ᱥᱮᱴᱮᱨ ᱟᱠᱟᱱ, ᱛᱟᱦᱚᱞᱮ ᱥᱟᱦᱟᱱ ᱠᱚ ᱵᱚᱨᱥᱟᱮ ᱞᱟᱹᱜᱤᱫ ᱛᱤᱱᱟᱹᱜ ᱜᱟᱱ ᱯᱮ ᱡᱚᱜᱟᱣ ᱟᱠᱟᱫ?
ᱦᱩᱸ, ᱦᱩᱸ ᱦᱩᱸ ᱦᱩᱸ ᱱᱚᱣᱟ ᱵᱚᱨᱥᱟ ᱫᱚ ᱟᱨᱟᱢ ᱥᱮ ᱯᱟᱨᱚᱢᱚᱜᱼᱟ ᱟᱞᱮ ᱫᱚ ᱥᱟᱦᱟᱱ ᱨᱮᱱᱟᱜ ᱫᱚ ᱚᱵᱷᱟᱵ ᱚᱵᱷᱟᱵ ᱵᱟᱹᱱᱩᱜᱼᱟ᱾
ᱚ ᱟᱪᱪᱷᱟ ᱜᱚᱝᱠᱮ ᱟᱞᱮ ᱥᱮᱫ ᱦᱚᱸ ᱦᱮᱸ ᱜᱚᱝᱠᱮ ᱟᱞᱮ ᱥᱮᱫ ᱦᱚᱸ ᱥᱟᱦᱟᱱ ᱨᱮᱭᱟᱜ ᱫᱚ ᱚᱵᱷᱟᱵ ᱫᱚ ᱵᱟᱹᱱᱩᱜᱼᱟ ᱢᱮᱱᱠᱷᱟᱱ ᱟᱞᱮᱥᱮᱫ ᱫᱚ ᱚᱵᱷᱟᱵ ᱫᱚ ᱦᱩᱭᱩᱜ ᱠᱟᱱᱟ ᱫᱟᱜ᱾ ᱥᱟᱦᱟᱱ ᱫᱚ ᱟᱞᱮ ᱫᱚ ᱵᱟ ᱵᱟᱞᱮ ᱚᱵᱷᱟᱵᱚᱜᱼᱟ ᱥᱟᱦᱟᱱ ᱯᱟᱦᱞᱟ ᱛᱮᱫᱚ ᱥᱟᱠᱟᱢ ᱛᱮᱫᱚ ᱵᱟᱞᱮ ᱚᱵᱷᱟᱵᱚᱜᱼᱟ᱾ ᱟᱞᱮ ᱚᱲᱟᱜ ᱥᱩᱨ ᱠᱷᱚᱱᱟᱜ ᱜᱮ ᱮᱠᱫᱚᱢ ᱠᱟ ᱢᱟᱱᱮ ᱦᱟᱱᱟ ᱱᱟᱣᱟ ᱫᱟᱨᱮ ᱠᱚᱛᱮ ᱯᱮᱨᱮᱡ ᱪᱟᱵᱟᱣ ᱟᱠᱟᱱᱟ ᱟᱫᱚ ᱚᱱᱟ ᱠᱚᱜᱮ ᱥᱤᱛᱩᱝ ᱫᱤᱱ ᱟᱻ ᱟᱭᱳ ᱛᱟᱠᱚ ᱚᱱᱟ ᱠᱚᱨᱮ ᱢᱟᱜ ᱠᱟᱛᱮᱜ ᱠᱚ ᱛᱟᱥᱮ ᱨᱚᱦᱚᱲ ᱠᱟᱜᱼᱟ ᱵᱚᱨᱥᱟ ᱞᱟᱹᱜᱤᱫ ᱟᱫᱚ ᱚᱱᱟ ᱠᱚ ᱥᱟᱦᱟᱱ ᱛᱮᱜᱮ ᱵᱚᱨᱥᱟ ᱫᱚ ᱟᱨᱟᱢ ᱥᱮ ᱯᱟᱨᱚᱢᱚᱜᱼᱟ᱾
ᱦᱮᱸ ᱟᱞᱮ ᱦᱚᱸ ᱚᱱᱠᱟ ᱜᱮ᱾
ᱛᱚ ᱜᱚᱝᱠᱮ ᱟᱯᱮ ᱫᱤᱥᱚᱢ ᱥᱮᱭᱟᱜ ᱚᱲᱟᱜ ᱫᱩᱣᱟᱹᱨ ᱠᱚᱫᱚ ᱢᱟᱱᱮ ᱪᱮᱜ ᱛᱮᱭᱟᱜ ᱢᱮᱱᱟᱜ ᱛᱟᱯᱮᱭᱟ, ᱚᱝᱠᱟ ᱦᱟᱥᱟ ᱚᱲᱟᱜ ᱜᱮ ᱥᱮ ᱚᱝᱠᱟ ᱯᱟᱠᱟ ᱚᱲᱟᱜ ᱠᱚᱯᱮ ᱵᱮᱱᱟᱣ ᱟᱠᱟᱫᱟ?
ᱦᱮᱸ ᱦᱟᱥᱟ ᱚᱲᱟᱜ ᱦᱚᱸ ᱢᱮᱱᱟᱜᱼᱟ ᱟᱨ ᱡᱟᱦᱟᱸ ᱯᱟᱠᱟ ᱚᱸᱴᱲᱟᱜ ᱚᱱᱟ ᱦᱚᱸ ᱢᱮᱱᱟᱜᱼᱟ᱾ ᱡᱟᱦᱟᱸ ᱚᱱᱮ ᱤᱱ-ᱤᱱᱫᱨᱟᱵᱟᱥ ᱤᱱ-ᱤᱱᱫᱨᱟᱵᱟᱥ ᱡᱟᱦᱟᱸ ᱢᱮᱱᱟᱜᱼᱟ, ᱦᱮᱸ
ᱦᱳᱭ ᱜᱚᱢᱠᱮ ᱵᱩᱡᱷᱟᱹᱣ ᱠᱮᱫᱟᱞᱤᱧ ᱟᱫᱚ ᱱᱚᱸᱰᱮ ᱢᱤᱫᱴᱮᱡ ᱠᱩᱠᱞᱤ ᱛᱟᱸᱦᱮᱱ ᱠᱟᱱᱟ ᱛᱚ ᱡᱮ ᱡᱟᱦᱟᱸ ᱦᱚᱸᱜᱼᱚᱭ ᱦᱟᱥᱟ ᱚᱲᱟᱜ ᱱᱤᱛ ᱦᱚᱸ ᱦᱮᱱᱟᱜ ᱛᱟᱵᱚᱱ ᱜᱮᱭᱟ
ᱦᱮᱸ
ᱥᱮᱫᱟᱭ ᱛᱚ ᱯᱟᱠᱟ ᱚᱲᱟᱜ ᱠᱚᱫᱚ ᱵᱟᱭ ᱛᱟᱸᱦᱮᱱ ᱠᱟᱱ ᱛᱟᱸᱦᱮᱱᱟ
ᱦᱩᱸ
ᱦᱟᱥᱟ ᱚᱸᱲᱟᱜ ᱜᱮ ᱛᱟᱦᱮᱸ ᱠᱟᱱ ᱛᱟᱠᱚᱣᱟ ᱛᱚ ᱩᱱ ᱥᱩᱢᱚᱭ ᱡᱮ ᱦᱚᱜᱼᱚᱭ ᱦᱟᱥᱟ ᱚᱸᱲᱟᱜ ᱨᱮᱱᱟᱜ ᱚᱱᱟ ᱵᱷᱤᱛ ᱯᱚᱛᱟᱣ
ᱦᱩᱸ ᱦᱩᱸ
ᱛᱚ ᱱᱚᱣᱟ ᱵᱷᱤᱛ ᱯᱚᱛᱟᱣ ᱟᱯᱮ ᱪᱮᱫ ᱛᱮᱯᱮ ᱯᱚᱛᱟᱣ ᱜᱮᱭᱟ?
ᱚᱱᱟ ᱫᱚ ᱦᱩᱭᱩᱜ ᱠᱟᱱᱟ ᱟᱞᱮ ᱫᱚ ᱵᱟᱹᱭᱦᱟᱹᱲ ᱨᱮᱱᱟᱜ ᱡᱟᱦᱟᱸ ᱦᱟᱥᱟ ᱧᱟᱢᱚᱜᱼᱟ ᱯᱳᱲ ᱯᱳᱲ ᱟᱜ
ᱦᱮᱸ ᱟᱪᱪᱷᱟ
ᱚᱱᱟ ᱦᱟᱥᱟ ᱛᱮᱜᱮ ᱚᱱᱟ ᱨᱩᱢ ᱞᱮ ᱤᱭᱟᱹᱭᱟ ᱚᱱᱟ ᱛᱮᱜᱮᱞᱮ ᱤᱭᱟᱹᱭ ᱜᱮᱭᱟ᱾
ᱟᱪᱪᱷᱟ ᱟᱪᱪᱷᱟ ᱜᱚᱝᱠᱮ ᱛᱟᱦᱟᱞᱮ ᱟᱞᱮᱥᱮᱫ ᱦᱚᱸ ᱡᱮᱢᱚᱱ ᱟᱞᱮ ᱱᱤᱡᱮᱨᱟᱜ ᱜᱮ ᱟᱞᱮ ᱦᱚᱸ ᱦᱟᱥᱟ ᱚᱸᱲᱟᱜ ᱜᱮ ᱢᱮᱱᱟᱜ ᱛᱟᱞᱮᱭᱟ ᱛᱚ ᱦᱟᱥᱟ ᱚᱸᱲᱟᱜ ᱫᱚ ᱚᱱᱟ ᱵᱷᱤᱛ ᱫᱚᱞᱮ ᱯᱚᱛᱟᱣ ᱜᱮᱭᱟ ᱯᱩᱸᱰ ᱦᱟᱥᱟ ᱛᱮᱜᱮ ᱚᱱᱠᱟ ᱨᱚᱝ ᱠᱚᱫᱚ ᱵᱟᱞᱮ ᱠᱤᱨᱤᱧ ᱜᱮᱭᱟ ᱵᱟᱡᱟᱨ ᱨᱮᱭᱟᱜ ᱫᱚ, ᱟᱞᱮ ᱫᱚ ᱚᱱᱟ ᱠᱷᱮᱛ ᱨᱮᱱᱟᱜ ᱯᱩᱹᱰ ᱦᱟᱥᱟ ᱜᱮ ᱟᱢ ᱢᱟ ᱛᱟᱠᱚ ᱠᱚ ᱜᱮᱡ ᱟᱹᱜᱩᱭᱟ
ᱦᱩᱸ
ᱚᱱᱟ ᱯᱩᱸᱲ ᱦᱟᱥᱟ ᱠᱚ ᱜᱮᱡ ᱟᱹᱜᱩᱭᱟ ᱟᱨ ᱜᱮᱡ ᱟᱹᱜᱩᱭ ᱛᱮ ᱚᱱᱟ ᱛᱮᱜᱮ ᱠᱚ ᱯᱚᱛᱟᱣᱟ᱾
ᱟᱪᱪᱷᱟ ᱛᱚ
ᱟᱫᱚ ᱜᱚᱝᱠᱮ ᱦᱮᱸ ᱞᱟᱹᱭ ᱵᱮᱱ
ᱛᱚ ᱟᱹᱞᱤᱧ ᱞᱤᱧ ᱞᱟᱹᱭ ᱮᱫᱟ ᱟᱯᱮᱭᱟᱜ ᱫᱚ ᱡᱟᱦᱟᱸ ᱚᱲᱟᱜ ᱡᱟᱦᱟᱸ ᱤᱭᱟᱹ ᱱᱚᱣᱟ ᱫᱚ ᱠᱷᱚᱲ ᱛᱮ ᱢᱮᱱᱟᱜᱼᱟ ᱥᱮ ᱴᱟᱹᱞᱤ ᱢᱟᱹᱞᱤ ᱛᱮ
ᱦᱮᱸ ᱮᱠᱫᱚᱢ ᱱᱟᱯᱟᱭ ᱠᱩᱠᱞᱤ ᱵᱮᱱ ᱫᱚᱦᱚ ᱟᱠᱟᱫᱟ ᱟᱞᱮ ᱛᱮᱫ ᱫᱚ ᱜᱚᱝᱠᱮ ᱮᱸ ᱵᱩᱥᱩᱵ ᱚᱲᱟᱜ ᱫᱚ ᱱᱮᱛᱟᱨ ᱫᱚ ᱠᱚᱢ ᱦᱮᱡ ᱟᱠᱟᱱᱟ ᱦᱮᱸᱥᱮ ᱯᱟᱹᱦᱤᱞ ᱫᱚ ᱤ ᱧᱮᱞ ᱟᱹᱜᱩ ᱦᱩᱭ ᱠᱟᱱ ᱛᱟᱦᱮᱱ ᱜᱮᱭᱟ ᱯᱨᱟᱭ ᱚᱲᱟᱜ ᱨᱮᱜᱮ ᱵᱩᱥᱩᱵ ᱚᱲᱟᱜ ᱢᱤᱫᱴᱟᱝ ᱠᱟᱛᱮᱫ ᱛᱟᱦᱮᱱ ᱠᱟᱱ ᱛᱟᱦᱮᱱ ᱜᱮᱭᱟ ᱛᱚ ᱱᱮᱛᱟᱨ ᱫᱚ ᱚᱱᱟ ᱫᱚ ᱵᱟᱭ ᱧᱮᱞᱚᱜ ᱠᱟᱱᱟ ᱵᱩᱥᱩᱵ ᱚᱸᱲᱟᱜ ᱫᱚ ᱱᱮᱛᱟᱨ ᱫᱚ ᱴᱟᱞᱤᱜᱼᱟ ᱴᱟᱞᱤ ᱢᱮᱱᱟᱜ ᱜᱮᱭᱟ ᱴᱟᱞᱤ ᱦᱚᱸ ᱯᱨᱟᱭ ᱚᱲᱟᱜ ᱞᱮᱠᱟᱜᱮ ᱦᱮᱱᱟᱜ ᱛᱟᱠᱚᱣᱟ ᱟᱨ ᱤᱭᱟᱹ ᱚᱱᱟ ᱡᱟᱦᱟᱸ ᱵᱟᱡᱟᱨ ᱨᱮ ᱦᱳᱭ ᱵᱟᱡᱟᱨ ᱨᱮ ᱠᱤᱨᱤᱧ ᱛᱮ ᱧᱟᱢᱚᱜ ᱠᱟᱱᱟ ᱮᱰᱵᱮᱥᱴᱟᱨ ᱦᱳᱭ ᱚᱱᱟ ᱠᱚᱜᱮ ᱞᱟᱜᱟᱣᱮᱫᱼᱟ ᱠᱚ᱾
ᱦᱮᱸ
ᱛᱟᱦᱚᱞᱮ ᱜᱚᱝᱠᱮ ᱟᱯᱮᱥᱮᱫ ᱫᱚ ᱪᱮᱫ ᱞᱮᱠᱟ ᱚᱱᱠᱟ ᱵᱩᱥᱩᱵ ᱚᱲᱟᱜ ᱨᱮᱭᱟᱜ ᱱᱮᱛᱟᱨ ᱧᱮᱞᱚᱜ ᱠᱟᱱᱟ ᱥᱮ ᱵᱟᱝ?
ᱵᱩᱥᱩᱵ ᱚᱲᱟᱜ ᱫᱚ ᱵᱟᱝ ᱧᱮᱞᱚᱜ ᱠᱟᱱᱟ ᱜᱚᱝᱠᱮ᱾ ᱚᱱᱟ ᱫᱚ ᱢᱤᱫ ᱵᱟᱨ ᱢᱮᱱᱟᱜᱼᱟ ᱵᱟᱝ ᱫᱚ ᱵᱟᱝ ᱩᱱᱟᱸᱜ ᱫᱚ ᱵᱟᱹᱱᱩᱜᱼᱟ, ᱯᱟᱹᱦᱤᱞ ᱞᱮᱠᱟ ᱚᱱᱠᱟ ᱛᱟᱵᱚᱱᱟ ᱵᱟᱹᱱᱩᱜᱼᱟ ᱯᱟᱹᱦᱤᱞ ᱫᱚ ᱵᱮᱥᱤᱨ ᱵᱷᱟᱜ ᱚᱲᱟᱜ ᱜᱮ ᱧᱮᱞᱟᱢ ᱠᱷᱚᱲ ᱛᱮ᱾
ᱦᱮᱸ ᱦᱮᱸ ᱦᱮᱸ ᱩᱱᱫᱚ ᱜᱚᱝᱠᱮ ᱢᱟᱱᱮ ᱠᱷᱚᱲ ᱛᱮᱜᱮ ᱠᱚ, ᱚᱲᱟᱜ ᱠᱚ ᱫᱟᱞᱚᱵᱮᱫ ᱛᱟᱦᱮᱸᱫ᱾
ᱦᱮᱸ ᱦᱮᱸ ᱦᱚᱸ ᱱᱤᱛᱚᱜ ᱫᱚ ᱟᱫᱚ ᱱᱚᱣᱟ ᱠᱚ ᱩᱰᱩᱠᱮᱱ ᱛᱮᱫᱚ ᱱᱚᱣᱟ ᱵᱟᱠᱷᱚᱲ ᱫᱚ ᱠᱷᱚᱲ ᱫᱚ ᱯᱩᱨᱟᱹ ᱪᱟᱵᱟ ᱞᱮᱠᱟᱜ ᱜᱮ᱾
ᱦᱮᱸ ᱦᱮᱸ ᱦᱮᱸ ᱛ ᱜᱚᱝᱠᱮ ᱟ ᱠᱷᱚᱲ ᱚᱲᱟᱜ ᱨᱮ ᱛᱟᱦᱮᱸ ᱠᱟᱛᱮᱫ ᱨᱟᱵᱟᱝ ᱫᱤᱱ- ᱪᱮᱫ ᱞᱮᱠᱟ ᱵᱩᱡᱷᱟᱹᱜᱼᱟ, ᱟᱨ ᱥᱤᱛᱩᱝ ᱫᱤᱱ ᱪᱮᱫ ᱞᱮᱠᱟ ᱵᱩᱡᱷᱟᱹᱜᱼᱟ?
ᱦᱳᱭ ᱟᱹᱞᱤᱧ ᱫᱚ ᱠᱷᱚᱲ ᱚᱲᱟᱜ ᱠᱚᱨᱮᱫᱚ ᱵᱟᱹᱞᱤᱧ ᱛᱟᱦᱮᱸ ᱵᱟᱲᱟ ᱟᱠᱟᱱᱟ᱾ ᱛᱚ ᱞᱟᱹᱭᱟᱠᱚ ᱨᱟᱵᱟᱝ ᱫᱤᱱ ᱫᱚᱢ ᱴᱷᱤᱠ ᱜᱮ ᱵᱩᱡᱷᱟᱹᱜᱼᱟ ᱢᱚᱱᱮ ᱦᱳᱭ᱾
ᱜᱚᱝᱠᱮ ᱟᱹᱞᱤᱧ ᱦᱚᱸ ᱛᱟᱦᱮᱸ ᱫᱚ ᱵᱟᱹᱞᱤᱧ ᱛᱟᱦᱮᱸ ᱵᱟᱲᱟ ᱠᱟᱱᱟ ᱠᱷᱚᱲ ᱚᱲᱟᱜ, ᱨᱮ ᱛᱚ ᱡᱟᱦᱟᱸ ᱞᱮᱠᱟ ᱞᱤᱧ ᱟᱸᱡᱚᱢ ᱠᱟᱫᱼᱟ,
ᱦᱩᱸ
ᱞᱟᱹᱭᱟ ᱠᱚ ᱡᱟᱦᱟᱸᱭ ᱠᱚᱣᱟᱜ ᱠᱷᱚᱲ ᱦᱮᱱᱟᱜ ᱛᱟᱠᱚᱣᱟ, ᱩᱱᱠᱩ ᱫᱚ ᱞᱟᱹᱭ ᱠᱚ ᱵᱟᱝᱢᱟ ᱨᱟᱵᱟᱝ ᱫᱤᱱ ᱦᱚᱸ ᱵᱷᱟᱜᱤᱭᱟ ᱟᱨ ᱜᱚᱨᱚᱢ ᱫᱤᱱ ᱦᱚᱸ ᱵᱷᱟᱜᱭᱟ᱾ ᱞᱟᱹᱭᱟᱠᱚ ᱨᱟᱵᱟᱝ ᱫᱤᱱ ᱞᱚᱞᱚᱜ ᱜᱮ ᱵᱩᱡᱷᱟᱹᱜᱼᱟ, ᱟᱨ, ᱟᱨ ᱥᱤᱛᱩᱝ ᱫᱤᱱ ᱦᱚᱸ ᱨᱮᱭᱟᱲ ᱜᱮ ᱵᱩᱡᱷᱟᱹᱜᱼᱟ᱾ ᱟᱫᱚ ᱵᱩᱥᱩᱵ ᱚᱲᱟᱜ ᱨᱮᱭᱟᱜ ᱦᱚᱸᱜᱼᱚᱭ ᱡᱮ ᱱᱚᱜᱼᱚᱭ ᱱᱚᱣᱟ ᱜᱩᱱ᱾
ᱦᱩᱸ
ᱛᱚ ᱱᱚᱣᱟ ᱜᱩᱱ ᱛᱟᱦᱮᱱ ᱛᱩᱞᱩᱡ ᱦᱚᱸ ᱜᱚᱝᱠᱮ ᱛᱟᱦᱞᱮ ᱵᱩᱥᱩᱵ ᱚᱲᱟᱜ ᱪᱮᱫᱟᱜ ᱵᱟᱵᱚᱱ ᱵᱮᱱᱟᱣᱮᱫᱼᱟ? ᱪᱮᱫᱟᱜ ᱚᱱᱟ ᱴᱟᱞᱤᱛᱮ ᱮᱰᱵᱮᱥᱴᱟᱨ ᱠᱟᱛᱮ ᱵᱚᱱ ᱵᱮᱱᱟᱣᱮᱜᱼᱟ?
ᱟᱫᱚ ᱜᱚᱝᱠᱮ ᱵᱩᱥᱩᱵ ᱚᱲᱟᱜ ᱫᱚ ᱚᱱᱮ ᱚᱱᱠᱟ᱾ ᱵᱚᱪᱷᱚᱨ ᱜᱮ ᱤᱭᱟᱹ ᱤᱭᱟᱹ ᱦᱩᱭᱩᱜ ᱛᱟᱵᱚᱱᱟ ᱛᱚ᱾ ᱵᱚᱪᱷᱚᱨ ᱜᱮ ᱯᱟᱞᱴᱟᱣ ᱦᱩᱭᱩᱜᱼᱟ ᱠᱷᱚᱲ᱾
ᱦᱮᱸ ᱮᱫᱚᱢ ᱮᱠᱟᱞ ᱮᱠᱟᱞ ᱵᱮᱱ ᱞᱟᱹᱭ ᱟᱠᱟᱫᱟ ᱱᱚᱣᱟ ᱜᱮ ᱦᱩᱭᱩᱜ ᱠᱟᱱᱟ ᱢᱩᱞ ᱠᱟᱨᱚᱱ᱾ ᱦᱮᱸ ᱟᱫᱚ ᱚᱱᱟ ᱦᱚᱸ ᱢᱤᱫ ᱵᱚᱪᱷᱚᱨ ᱵᱟᱝ ᱨᱮᱦᱚᱸ ᱢᱟᱱᱮ ᱵᱩᱥᱩᱵ ᱫᱚ ᱫᱟᱜ ᱡᱟᱹᱲᱤ ᱛᱮ, ᱞᱚᱦᱚᱫ ᱞᱚᱦᱚᱫ ᱛᱮ ᱵᱟᱹᱭᱟᱹ ᱟ ᱱᱚᱱᱟ ᱫᱚ ᱥᱮᱭᱟᱜ ᱟᱫᱚ ᱥᱮᱭᱟ ᱞᱮᱱᱠᱟᱱ ᱫᱚ ᱟᱫᱚ ᱦᱮᱸ ᱫᱟᱜ ᱠᱚ ᱯᱟᱨᱚᱢᱚᱜᱼᱟ ᱟᱫᱚ ᱚᱱᱟ ᱠᱷᱟᱹᱛᱤᱨ ᱡᱮ ᱚᱱᱮ ᱡᱮ ᱵᱚᱫᱚᱞ ᱤᱫᱤ ᱦᱩᱭᱩᱜ ᱛᱟᱠᱚᱣᱟ, ᱟᱫᱚ ᱱᱮᱛᱟᱨ ᱡᱮ ᱚᱱᱟ ᱵᱩᱱ ᱞᱟᱸᱜᱟᱜ ᱠᱟᱱᱟ ᱠᱚ ᱵᱚᱫᱚᱞ ᱛᱮ, ᱟᱫᱚ ᱚᱱᱟ ᱠᱷᱟᱹᱛᱤᱨ ᱛᱮᱠᱚ ᱞᱟᱹᱭᱮᱫᱼᱟ ᱴᱟᱞᱤ ᱠᱤᱵᱟ ᱮᱰᱵᱷᱮᱥᱴᱟᱨ ᱵᱟᱡᱟᱨ ᱨᱮ ᱡᱟᱦᱟᱸ ᱧᱟᱢᱚᱜ ᱠᱟᱱᱟ ᱚᱱᱟ ᱞᱟᱜᱟᱣ ᱞᱮᱠᱷᱟᱡ ᱟᱫᱚ ᱵᱚᱫᱚᱞ ᱵᱟᱭ ᱦᱳᱭᱩᱜ ᱛᱟᱵᱚᱱᱟ ᱾
ᱦᱚᱸ ᱢᱮᱱ ᱫᱚ ᱦᱳᱭ ᱚᱱᱠᱟ ᱜᱮ ᱠᱷᱚᱲ ᱚᱲᱟᱜ ᱠᱚᱛᱚ ᱟᱨᱚ ᱤᱭᱟᱹ ᱜᱮᱭᱟ᱾
ᱦᱮᱸ ᱟᱫᱚ ᱜᱚᱢᱠᱮ ᱱᱮᱛᱟᱨ ᱛᱟᱦᱚᱞᱮ ᱡᱟᱦᱟᱸ ᱩᱱᱠᱩ ᱱᱟᱭᱠᱮ ᱚᱲᱟᱜ ᱨᱮ ᱱᱮᱛᱟᱨ ᱫᱚ ᱠᱷᱚᱲᱚ ᱚᱲᱟᱜ ᱚᱲᱟᱜ ᱛᱮ ᱧᱮᱞᱚᱜ ᱠᱟᱱᱟ ᱥᱮ ᱵᱟᱝ?
ᱦᱩᱸᱻ ᱱᱟᱭᱤᱠ ᱚᱲᱟᱜ ᱨᱮᱫᱚ ᱢᱮᱱᱟᱜ ᱜᱮᱭᱟ᱾
ᱚ ᱟᱪᱪᱷᱟ ᱚᱸᱰᱮ ᱫᱚ ᱵᱚᱸᱜᱟ ᱵᱩᱨᱩ ᱠᱚ ᱛᱟᱦᱮᱱᱟ ᱛᱚ, ᱩᱱᱠᱩᱣᱟᱜ ᱫᱚ ᱢᱤᱫ ᱢᱤᱫᱴᱟᱝ ᱫᱚ ᱟᱞᱮ ᱥᱮᱫ ᱦᱚᱸ ᱢᱟᱱᱮ ᱵᱟᱹᱠᱤᱭᱟᱜ ᱫᱚ ᱴᱟᱹᱟᱞᱤ ᱥᱮ ᱮᱰᱵᱮᱥᱴᱟᱨ ᱦᱮᱱᱟᱜ ᱛᱟᱠᱚ ᱨᱮᱦᱚᱸ ᱩᱱ ᱠᱤᱱᱛᱩ ᱵᱚᱸᱜᱟ ᱚᱲᱟᱜ ᱫᱚ ᱵᱩᱥᱩᱵ ᱛᱮ ᱜᱮ ᱫᱟᱞᱚᱵ ᱢᱮᱱᱟᱜᱼᱟ᱾
ᱦᱚᱸ ᱦᱚᱸ ᱚᱱᱟ ᱫᱚ ᱵᱩᱥᱩᱵ ᱛᱮᱜᱮ ᱾
ᱦᱮᱸ ᱟᱪᱪᱷᱟ ᱛᱟᱦᱞᱮ ᱜᱚᱝᱠᱮ ᱱᱚᱣᱟ ᱫᱚ ᱢᱤᱫ ᱜᱮ ᱛᱟᱵᱚᱱᱟ ᱯᱨᱟᱭ ᱾
ᱦᱩᱸ ᱢᱤᱫ ᱜᱮᱭᱟ
ᱛᱚ ᱜᱚᱝᱠᱮ ᱡᱟᱦᱟᱸ ᱟᱹᱛᱳ ᱨᱮᱠᱚ ᱞᱟᱹᱭᱟ ᱡᱮ ᱦᱟᱱᱟ ᱦᱟᱲᱟᱢ ᱛᱷᱟᱱ ᱟᱯᱮ ᱫᱚ ᱦᱟᱲᱟᱢ ᱛᱷᱟᱱ ᱦᱮᱱᱟᱜ ᱛᱟᱯᱮᱭᱟ ᱥᱮ ᱵᱟᱝ? ᱡᱟᱦᱟᱸ ᱠᱚ ᱢᱮᱛᱟᱜ ᱠᱟᱱ ᱢᱟᱺᱡᱷᱤ ᱛᱷᱟᱱ
ᱢᱟᱹᱡᱷᱤ ᱛᱷᱟᱱ ᱫᱚ ᱵᱚᱞᱤᱧ ᱤᱭᱟᱹ ᱵᱟᱲᱟ ᱟᱠᱟᱫᱟ ᱾ ᱵᱟᱹᱱᱩᱜ ᱞᱮᱠᱟ ᱜᱮ
ᱟᱞᱮ ᱟᱛᱳ ᱫᱚ ᱟᱞᱮ ᱫᱚ ᱢᱟᱹᱡᱷᱤ ᱛᱷᱟᱱ ᱢᱟᱹᱡᱷᱤ ᱛᱷᱟᱱ ᱫᱚ ᱟᱞᱮ ᱫᱚ ᱦᱟᱲᱟᱢ ᱛᱷᱟᱱ ᱞᱮ ᱞᱟᱹᱭ ᱜᱮᱭᱟ ᱾ ᱟᱫᱚ ᱚᱱᱟ ᱦᱚ ᱛᱟᱞᱟᱨᱮ ᱢᱤᱫᱴᱟᱝ ᱠᱷᱩᱱᱴᱤ ᱛᱟᱦᱮᱸᱱᱟ
ᱦᱩᱸ
ᱥᱟᱨᱡᱚᱢ ᱠᱷᱩᱱᱴᱤ ᱛᱟᱦᱮᱱᱟ ᱟᱨ ᱚᱱᱟᱨᱮ ᱢᱤᱫᱴᱟᱝ ᱪᱩᱠᱟᱹᱜ ᱟᱠᱟ ᱛᱟᱦᱮᱱᱟ ᱟᱵᱩ ᱦᱟᱥᱟ ᱨᱮᱱᱟᱜ ᱴᱩᱠᱩᱡ ᱦᱚᱯᱚᱱ ᱴᱩᱠᱩᱡ ᱟᱨ ᱚᱱᱟ ᱞᱟᱛᱼ ᱼᱛᱟᱨ ᱨᱮ ᱞᱟᱛᱟᱨ ᱨᱮ ᱵᱷᱩᱜᱟᱹᱜ ᱛᱟᱦᱮᱱᱟ ᱟᱨ ᱢᱤᱫᱴᱟᱝ ᱜᱮᱸᱫᱮᱜ ᱛᱮ ᱚᱱᱟ ᱮᱥᱮᱫ ᱛᱟᱦᱮᱱᱟ ᱟᱨ ᱪᱩᱠᱟᱹ ᱨᱮ ᱫᱟᱜ ᱛᱟᱦᱮᱱᱟ ᱟᱨ ᱚᱱᱟ ᱫᱟᱜ ᱢᱟᱱᱮ ᱢᱤᱫ ᱴᱷᱚᱯ ᱠᱟᱛᱮᱜ ᱞᱟᱛᱟᱨ ᱨᱮ ᱡᱚᱨᱚᱜᱼᱟ ᱾
ᱟᱨ ᱚᱱᱟ ᱨᱮᱭᱟᱜ ᱥᱟᱹᱲᱤᱢ ᱫᱚ ᱵᱩᱥᱩᱵ ᱛᱮᱜᱮ ᱫᱟᱞᱚᱵ ᱛᱟᱦᱮᱱᱟ ᱾
ᱛᱚ ᱜᱚᱢᱠᱮ ᱚᱱᱟ ᱫᱚ ᱚᱠᱟᱨᱮᱯᱮ ᱤᱭᱟᱹᱭᱟ ᱢᱟᱹᱡᱷᱤᱭᱟᱜ ᱚᱲᱟᱜ ᱨᱮ ᱥᱮ ᱚᱠᱟᱨᱮ ᱚᱱᱟ ᱫᱚ?
ᱦᱳᱭ ᱦᱳᱭ ᱢᱟᱹᱡᱷᱤ ᱚᱲᱟᱜ ᱡᱟᱦᱟᱸ ᱨᱮ ᱦᱮᱱᱟᱭᱟ ᱩᱱᱤᱭᱟᱜ ᱚᱱᱟ ᱫᱚ ᱢᱟᱹᱡᱷᱤ ᱚᱲᱟᱜ ᱥᱩᱨ